ᱦᱮᱞᱳ᱾ ᱦᱮᱞᱳ᱾
ᱠᱟᱹᱴᱤᱡ ᱟᱸᱡᱚᱢᱚᱜ ᱠᱟᱱᱟ᱾
ᱦᱩᱸ ᱡᱚᱦᱟᱨ ᱜᱮ ᱟᱸᱡᱚᱢᱚᱜ ᱠᱟᱱᱟ? ᱦᱮᱞᱳ᱾
ᱟᱪᱪᱷᱟ ᱨᱚᱲ ᱠᱟᱹᱴᱤᱡ ᱱᱟᱦᱟᱸᱜ ᱵᱟᱝ ᱟᱸᱡᱚᱢᱚᱜ ᱠᱟᱱᱟ ᱦᱮᱸ ᱦᱮᱸ᱾
ᱦᱮᱸ ᱞᱟᱹᱭᱭᱟᱞᱤᱧ ᱟᱸᱡᱚᱢ ᱫᱟ ᱵᱤᱱ?
ᱦᱮᱸ ᱟᱸᱡᱚᱢ ᱫᱟᱞᱤᱧ ᱧᱤᱛᱚᱝ ᱟᱞᱤᱧᱟᱜ ᱨᱚᱲ ᱵᱮᱱ ᱟᱸᱡᱚᱢ ᱫᱟ?
ᱦᱮᱞᱳ ᱦᱮᱸ ᱟᱸᱡᱚᱢᱮᱫ ᱜᱮᱭᱟᱞᱤᱧ ᱪᱮᱫ ᱵᱮᱤᱱ ᱪᱤᱠᱟᱹᱭᱮᱫᱟ, ᱛᱟᱦᱚᱞᱮ ᱱᱟᱯᱟᱭ ᱜᱮᱛᱚ?
ᱦᱮᱸ ᱱᱟᱯᱟᱭ ᱜᱮ ᱱᱟᱦᱟᱸᱜ ᱟᱞᱮ ᱠᱚᱫᱚ, ᱟᱯᱮ ᱠᱚᱜᱮ?
ᱦᱩᱸ ᱟ ᱟᱞᱮ ᱠᱚᱦᱚᱸ ᱱᱚᱝᱠᱟᱟᱜᱮ ᱱᱟᱯᱟᱭ ᱵᱟᱲᱟ ᱜᱮ ᱢᱮᱱᱟᱜ ᱞᱮᱭᱟ᱾ ᱛᱟᱦᱮᱞᱮ ᱠᱷᱟᱱ ᱫᱚ ᱪᱮᱫ ᱡᱚᱢ ᱵᱟᱲᱟ ᱠᱚᱫᱚ ᱦᱩᱭᱮᱱ ᱛᱟᱵᱤᱱᱟ ᱥᱮ ᱟᱣᱨᱤ?
ᱦᱮᱸ ᱡᱚᱢ ᱵᱟᱲᱟ ᱠᱚᱫᱚ ᱦᱩᱭᱱᱟ ᱱᱚᱭᱚᱭ ᱱᱤᱛ ᱫᱚ ᱡᱤᱨᱟᱹᱣ ᱵᱟᱲᱟ ᱦᱩᱭ ᱠᱟᱱᱟ ᱱᱟᱱᱟᱜ, ᱟᱵᱮᱱ ᱜᱮ?
ᱱᱤᱭᱟᱹ ᱦᱚᱸ ᱢᱟ ᱱᱤᱛᱚᱜ ᱟᱹᱭᱠᱟᱹᱜ ᱠᱷᱟᱱᱤᱠ ᱞᱟᱦᱟ ᱦᱟᱵᱤᱡ ᱚ ᱛᱟᱦᱚᱞᱮ ᱠᱷᱟᱱ ᱫᱚ, ᱦᱮᱸ? ᱞᱟᱹᱭᱮᱫ ᱟᱞᱤᱧ ᱡᱮ ᱚᱱᱛᱮ ᱟᱸ ᱟᱵᱤᱱ ᱥᱮᱫ ᱫᱚ ᱪᱮᱫᱠᱟ ᱨᱚᱦᱚᱭ ᱵᱟᱲᱟ ᱥᱮᱱᱚᱜ
ᱦᱮᱸ ᱨᱚᱦᱚᱭ ᱵᱟᱲᱟ ᱠᱚᱫᱚ ᱟᱞᱮᱥᱮᱫ ᱱᱚᱭᱚᱭ ᱥᱟᱹᱨᱫᱤ ᱜᱚᱫᱽ ᱟᱠᱟᱱᱟᱞᱮ ᱱᱟᱦᱟᱜ ᱜᱚᱝᱠᱮ᱾
ᱟᱯᱮ ᱥᱮᱫ ᱜᱮ ᱪᱮᱫ ᱞᱮᱠᱟ ᱪᱚᱝ?
ᱩᱸ ᱟᱜ ᱟᱞᱮ ᱥᱮᱫ ᱦᱚᱸ ᱱᱚᱝᱠᱟ ᱥᱟᱹᱨᱫᱤ ᱠᱚᱫᱚ ᱦᱟᱸᱜ, ᱨᱚᱦᱚᱭ ᱫᱚ ᱵᱟᱝ ᱟᱣᱨᱤᱭᱟ ᱛᱟᱞᱮᱭᱟ ᱜᱚᱢᱠᱮ, ᱛᱚᱞᱟ ᱠᱚᱜᱮ ᱦᱟᱸᱜ ᱟᱣᱨᱤ ᱦᱟᱨᱟᱜᱼᱟ᱾
ᱛᱟᱦᱚᱞᱮ ᱠᱷᱟᱱ ᱫᱚ ᱱᱤᱛᱚᱜᱜ ᱫᱚ ᱚᱠᱟ, ᱦᱮᱸ ᱞᱟᱹᱭᱵᱮᱱ?
ᱪᱮᱫ ᱞᱮᱠᱟ ᱜᱚᱝᱠᱮ᱾
ᱞᱟᱹᱭᱵᱮᱱ ᱪᱮᱫ ᱵᱮᱮᱱ ᱞᱟᱹᱭᱮᱫ ᱛᱟᱦᱮᱸᱫ᱾
ᱦᱳᱭ ᱢᱮᱱᱫᱟᱞᱤᱧ ᱱᱟᱦᱟᱸᱜ ᱟᱫᱚ ᱛᱚᱵᱮ ᱟᱻ ᱪᱮᱫ ᱠᱚᱛᱮᱯᱮ ᱥᱤ ᱵᱟᱲᱟᱭ ᱫᱟ ᱟᱯᱮᱥᱮᱫ ᱫᱚ?
ᱦᱩᱸ ᱥᱤ ᱵᱟᱲᱟ ᱫᱚ ᱱᱚᱝᱠᱟ ᱱᱟᱦᱮᱞ ᱵᱟᱲᱟ ᱛᱮᱜᱮ ᱦᱩᱭᱩᱜᱭᱳ ᱜᱮᱭᱟ ᱟᱫᱚ ᱱᱤᱭᱟᱹ ᱵᱮᱟᱲ ᱫᱚ ᱦᱟᱸᱜ ᱠᱟᱹᱴᱤᱡ ᱟᱸᱜ ᱛᱚᱞᱟ ᱠᱚ ᱵᱟᱝ ᱦᱩᱭᱩᱜ ᱠᱷᱟᱹᱛᱤᱨ ᱠᱟᱛᱮ ᱠᱟᱹᱴᱤᱡ ᱟᱹᱴᱩᱢᱟᱹᱴᱩᱭᱮᱱ ᱛᱟᱞᱮᱭᱟ ᱠᱟᱹᱴᱤᱡ ᱴᱟᱠᱴᱟᱨ ᱛᱮᱜᱮ ᱥᱤ ᱫᱚᱞᱮ ᱮᱛᱚᱦᱚᱵ
ᱚ ᱴᱷᱤᱠᱴᱷᱟᱠ ᱛᱤᱧ ᱧᱤᱫᱟᱹ ᱛᱚᱵᱮ ᱯᱮ ᱥᱮᱲᱟᱭ ᱜᱮᱭᱟ?
ᱦᱩᱸ ᱦᱩᱸ ᱛᱟᱦᱚᱞᱮ ᱚᱱᱛᱮ ᱜᱮ ᱪᱮᱜᱠᱟ ᱟᱯᱮ ᱥᱮᱫ
ᱦᱮᱸ ᱟᱞᱮᱥᱮᱫ ᱫᱚ ᱱᱟᱦᱟᱸᱜ ᱟᱸ ᱡᱟᱹᱥᱛᱤ ᱜᱤ ᱟᱹ ᱱᱟᱦᱮᱞ ᱛᱤᱜᱤᱞᱮ ᱥᱤᱭᱟ ᱰᱟᱝᱨᱤ ᱠᱟᱰᱟ ᱛᱤᱜᱤ᱾
ᱟᱸ ᱴᱮᱠᱴᱟᱨ ᱠᱚᱫᱚ ᱠᱚᱢ ᱫᱷᱟᱨᱟ ᱜᱮᱞᱮ ᱞᱟᱜᱟᱣᱟ᱾
ᱟᱪᱪᱷᱟ᱾
ᱮᱝᱠᱟᱱᱟᱹ ᱟᱞᱮ ᱥᱮᱫ ᱫᱚ ᱜᱚᱝᱠᱮ᱾
ᱱᱟᱯᱟᱭᱟ ᱟᱸᱥ ᱥᱟᱱᱛᱟᱲ ᱠᱚᱫᱚ ᱱᱚᱣᱟᱣᱟᱜ ᱜᱮ ᱱᱟᱯᱟᱭ ᱛᱟᱵᱚᱱᱟ, ᱠᱟᱨᱚᱱ ᱟᱹᱰᱤᱜᱟᱱ ᱧᱮᱞ ᱠᱚᱵᱮᱱ ᱟᱵᱚ ᱥᱟᱱᱛᱟᱲ ᱵᱫᱮ ᱡᱟᱦᱟᱸ ᱜᱩᱞᱳᱹ ᱢᱮᱱᱟᱜ ᱠᱚᱣᱟ ᱡ ᱫᱚ ᱱᱟᱦᱮᱞ ᱛᱮᱫᱚ ᱟᱹᱰᱤ ᱟᱹᱰᱤ ᱜᱟᱱ ᱠᱚ ᱠᱚᱢ ᱠᱚ ᱢᱟᱱᱮ ᱠᱚᱢ ᱫᱚ ᱞᱟᱹᱭ ᱜᱮ ᱵᱟᱝ ᱜᱟᱱᱚᱜᱼᱟ ᱩᱱᱠᱩ ᱫᱚᱠᱚ ᱱᱟᱦᱮᱞ ᱱᱟᱦᱮᱞ ᱪᱮᱛᱟᱱ ᱨᱮ ᱢᱟᱱᱮ ᱚᱱᱠᱩᱫᱚ ᱢᱟᱱᱮ ᱵᱷᱚᱨᱥᱟ ᱜᱮᱠᱚ ᱟᱫ ᱪᱟᱵᱟ ᱠᱟᱫᱟ ᱢᱟᱱᱮ ᱵᱩᱡᱽ ᱫᱟᱢ ᱢᱟᱱᱮ ᱱᱟᱦᱮᱞ ᱚᱱᱮ ᱤᱭᱩᱡ ᱜᱮᱠᱚ ᱵᱚᱱᱫᱚ ᱣᱟᱠᱟᱫᱟ
ᱦᱮᱸ ᱮᱠᱟᱞ ᱮᱠᱟᱞ ᱢᱟᱱᱮ ᱩᱱᱠᱩ ᱫᱚ ᱢᱟᱱᱮ ᱡᱚᱛᱚ ᱜᱮ
ᱢᱤᱫᱵᱟᱨ ᱦᱮᱸ ᱢᱮᱱᱟᱜ ᱠᱩᱜᱤ ᱜᱮ ᱢᱤᱫ ᱵᱟᱨ ᱨᱮᱦᱚᱸ ᱟᱵᱚ ᱥᱟᱱᱛᱟᱲ ᱜᱮ ᱢᱮᱱᱟᱜ ᱵᱚᱱᱟ ᱵᱟᱠᱷᱟᱱ ᱫᱚ ᱫᱤᱠᱩ ᱥᱚᱢᱟᱡᱽ ᱛᱮᱫᱚ ᱱᱚᱣᱟ ᱪᱟᱵᱟ ᱟᱠᱟᱱ ᱢᱚᱱᱮ ᱜᱮ ᱫᱟᱲᱮᱭᱟᱜᱵ
ᱦᱳᱭ ᱫᱤᱠᱩ ᱡᱟᱹᱛ ᱠᱚᱫᱚ ᱦᱟᱸ
ᱦᱮᱸ ᱟᱵᱮᱱ ᱪᱮᱜᱵᱮᱱ ᱞᱟᱹᱭᱟ ᱱᱚᱝᱠᱟ ᱥᱟᱱᱛᱟᱲ ᱠᱚᱦᱚᱸ ᱠᱚ ᱵᱟᱹᱜᱤᱭᱮᱫᱟ ᱥᱮ ᱵᱟᱹᱜᱤ ᱠᱟᱫ ᱜᱮᱭᱟ ᱠᱚ
ᱢᱮᱱ ᱜᱟᱱᱚᱜᱼᱟ ᱢᱟᱱᱮ ᱱᱤᱛᱚᱜ ᱫᱚ ᱱᱟᱦᱟᱜ ᱵᱟᱹᱭ ᱵᱟᱹᱭᱛᱮ ᱟᱹᱰᱤ ᱜᱟᱱ
ᱦᱩᱸ
ᱵᱟᱹᱜᱤᱭᱮᱜ ᱜᱮᱭᱟ ᱠᱚ ᱵᱚᱞᱮ ᱥᱟᱱᱛᱟᱲ ᱦᱚᱸ ᱵᱟᱝ ᱫᱚ ᱵᱟᱝ
ᱦᱩᱸ ᱦᱩᱸ
ᱡᱟᱹᱥᱛᱤ ᱜᱮ ᱱᱟᱸᱜ ᱚᱱᱠᱟ ᱴᱮᱠᱴᱟᱨ ᱠᱚᱛᱮ ᱠᱚ ᱢᱮᱥᱤᱱ ᱠᱚᱛᱮᱠᱚ ᱨᱚᱦᱚᱭ ᱵᱟᱲᱟᱭᱮᱫᱟ
ᱦᱩᱸ ᱟᱨᱦᱚᱸ ᱱᱮᱛᱟᱨ ᱢᱟ ᱦᱟᱸᱜ ᱢᱮᱥᱤᱱ ᱛᱤᱜᱤ ᱡᱚᱛᱚ ᱠᱤᱪᱷᱩ ᱠᱚ ᱦᱩᱭᱩᱜ ᱠᱟᱱᱟ ᱤᱨ ᱵᱟᱲᱟ ᱠᱚ
ᱦᱳᱭ ᱱᱚᱣᱟ ᱟᱞᱮᱥᱮᱜ ᱦᱚᱸ ᱦᱩᱭᱩᱜ ᱠᱟᱱ ᱜᱮᱭᱟ ᱚᱱᱠᱟ ᱟᱫᱚ ᱟᱞᱮᱥᱮᱜ ᱫᱚ ᱠᱚᱢ ᱫᱷᱟᱨᱟ ᱜᱮ ᱦᱩᱭᱩᱜ ᱠᱟᱱᱟ ᱡᱟᱹᱥᱛᱤ ᱠᱟᱭᱛᱤᱧ ᱦᱩᱭ ᱤᱫᱤᱭ ᱫᱟᱜ ᱦᱚᱲ ᱛᱮᱜᱮ ᱱᱟᱦᱟᱜ ᱪᱟᱥᱵᱟᱥ ᱠᱚ ᱦᱩᱭᱩᱜ ᱠᱟᱱᱟ ᱥᱮ ᱰᱟᱹᱟᱝᱨᱤ ᱠᱟᱰᱟᱠ ᱛᱮᱜᱮ ᱴᱮᱠᱴᱟᱨ ᱠᱚ ᱢᱮᱥᱤᱱ ᱠᱚᱫᱚ ᱠᱚᱢ ᱫᱷᱟᱨᱟ ᱜᱮᱭᱟ
ᱟᱨ ᱱᱚᱣᱟ ᱠᱚᱫᱚ ᱠᱟᱞᱪᱟᱨ ᱠᱚᱫᱚ ᱱᱚᱣᱟ ᱠᱚ ᱫᱚᱦᱚ ᱜᱮ ᱫᱚᱨᱠᱟᱨ ᱠᱟᱱᱟ ᱠᱟᱨᱚᱱ ᱟᱵᱚ ᱥᱟᱱᱛᱟᱲ ᱠᱚ ᱧᱮᱞᱮᱞ ᱵᱮᱥᱤᱨ ᱵᱷᱟᱜ ᱟᱵᱚ ᱵᱷᱟᱨᱚᱛ ᱵᱚᱨᱥᱚ ᱨᱮᱱᱟᱜ ᱡᱟᱦᱟᱸ ᱠᱟᱞᱪᱟᱨ ᱠᱚ ᱵᱟᱭ ᱧᱮᱞ ᱞᱮᱱᱠᱷᱟᱱ ᱟᱵᱚ ᱥᱟᱱᱛᱟᱲ ᱠᱚᱜᱮ ᱵᱟᱹᱲᱛᱤ ᱵᱚᱱ ᱫᱚᱦᱚ ᱠᱟᱫᱟ ᱥᱮ ᱵᱟᱝ ᱠᱟᱞᱪᱟᱨ ᱫᱤᱠ ᱫᱤᱭᱮ ᱱᱚᱭᱚ ᱡᱮᱢᱚᱱ ᱱᱟᱦᱮᱞ ᱦᱚᱲ ᱵᱚᱱ ᱡᱟᱦᱟᱸ ᱦᱮᱸ ᱚᱱᱠᱟ ᱤᱨ ᱵᱟᱲᱟ ᱦᱳᱲᱳᱠᱚ ᱥᱮ ᱪᱮᱫ
ᱮᱠᱟᱞ ᱞᱟᱹᱠᱛᱤ ᱠᱟᱱ ᱜᱮᱭᱟ ᱦᱮᱸ ᱱᱚᱣᱟ ᱫᱚ ᱟᱵᱚ ᱫᱚᱦᱚᱭ
ᱧᱮᱞ ᱵᱮᱱ ᱱᱚᱝᱠᱟ ᱥᱤ ᱵᱟᱲᱟ ᱦᱚᱸ ᱴᱨᱟᱠᱴᱟᱨ ᱛᱮᱜᱤ ᱱᱚᱝᱠᱟ ᱤᱨ ᱵᱟᱲ ᱦᱚᱸ ᱴᱨᱟᱠᱴᱟᱨ ᱠᱚᱛᱮ ᱢᱟᱱᱮ ᱚᱱᱮ ᱪᱮᱫ ᱜᱟᱹᱰᱤ ᱵᱟᱝ ᱩᱰᱩᱜ ᱠᱟᱱᱟ ᱢᱤᱫᱴᱮᱱ ᱵᱟᱹᱞᱤᱧ ᱵᱟᱲᱟᱭᱟ ᱧᱩᱛᱩᱢ ᱠᱚᱫᱚ ᱦᱟᱸᱜ
ᱦᱳᱭ ᱧᱮᱞᱚᱜ ᱠᱟᱱ ᱜᱮᱭᱟ ᱵᱚᱞᱮ
ᱟᱹᱞᱤᱧᱟᱜ ᱟᱹᱞᱤᱧᱟᱜ ᱟᱵᱮᱱ ᱟᱞᱤᱧᱟᱜ ᱨᱚᱲ ᱠᱚ ᱟᱵᱮᱱ ᱯᱩᱥᱴᱟᱹ ᱵᱮᱱ ᱵᱩᱡ ᱫᱟᱲᱮᱭᱟᱜ ᱠᱟᱱᱟ ᱛᱚ ᱟᱸᱡᱚᱢ ᱫᱟᱵᱮᱱ ᱛᱚ ᱱᱮᱴᱣᱟᱨᱠ ᱛᱚ ᱵᱟᱭ ᱰᱤᱥᱴᱟᱵ ᱫᱟ
ᱟᱸᱡᱚᱢᱚᱜ ᱠᱟᱱᱟ ᱟᱸᱡᱚᱢᱚᱜ ᱠᱟᱱᱟ ᱟᱹᱞᱤᱧᱟᱜ ᱟᱸᱡᱚᱢᱚᱜ ᱠᱟᱱᱟ ᱛᱚ
ᱦᱳᱭ ᱛᱚ ᱥᱮ ᱛᱚ ᱵᱟᱝᱠᱷᱟᱱ ᱦᱟᱸ ᱛᱟᱦᱞᱮ ᱚᱱᱛᱮᱱᱟᱜ ᱟᱵᱤᱱ ᱠᱟᱹᱴᱤᱡ ᱞᱟᱹᱭᱟᱞᱤᱧ ᱦᱮᱸ ᱟᱵᱤᱱᱟᱜ ᱦᱚᱸ ᱟᱸᱡᱚᱢ ᱟᱞᱤᱧ ᱟᱫᱚ ᱢᱤᱫᱵᱟᱨ ᱫᱚ ᱢᱟᱱᱮ ᱛᱷᱤᱨ ᱜᱚᱫᱚᱜ ᱠᱟᱱᱟᱵᱤᱱ ᱥᱮ ᱵᱟᱞᱤᱧ ᱵᱩᱡᱷᱟᱹᱣ ᱵᱟᱹᱞᱤᱧ ᱴᱷᱤᱠᱟ ᱫᱟᱲᱮᱭᱟᱜ ᱠᱟᱱᱟ ᱱᱮᱴᱣᱟᱨᱠ ᱜᱮ ᱰᱤᱥᱴᱟᱨᱵᱫᱟᱭ ᱥᱮ ᱪᱮᱫ ᱟᱹᱞᱤᱧᱟᱜ ᱜᱮ ᱰᱤᱥᱴᱟᱨᱵ ᱫᱟᱭ ᱱᱮᱴᱣᱟᱨᱠ
ᱦᱩᱸᱦᱩ
ᱟᱞᱮᱥᱮᱫᱢᱟ ᱱᱚᱝᱠᱟ ᱢᱟᱱᱮ ᱠᱮᱱᱮᱞ ᱫᱟᱜ ᱫᱚ ᱠᱷᱩᱵ ᱟᱥᱟ ᱜᱮ ᱢᱟᱱᱮ ᱵᱟᱝ ᱜᱟᱱᱚᱜᱼᱟ ᱠᱟᱨᱚᱱ ᱮᱢᱚᱱ ᱢᱟᱱᱮ ᱠᱮᱱᱮᱞ ᱠᱟᱱᱟ ᱱᱚᱛᱮ ᱟᱞᱮᱥᱮᱫ ᱡᱮᱢᱚᱱ ᱱᱚᱝᱠᱟ ᱡᱟᱦᱟᱸ ᱱᱟᱞᱟ ᱠᱚ ᱵᱮᱱᱟᱣ ᱜᱮᱭᱟ ᱠᱚ ᱚᱱᱟ ᱠᱚᱫᱚ ᱟᱞᱮᱥᱮᱫ ᱫᱚ ᱵᱟᱠᱚ ᱵᱮᱱᱟᱣ ᱠᱟᱫ ᱞᱮᱭᱟ ᱵᱮᱱᱟᱣ ᱟᱠᱟᱫ ᱩᱱᱠᱩ ᱥᱮᱡ ᱜᱮ ᱵᱮᱥᱤᱨ ᱵᱷᱟᱜ ᱫᱚ ᱪᱟᱞᱟᱜ ᱜᱮᱭᱟ ᱫᱟᱜ ᱠᱚᱫᱚ ᱱᱚᱛᱮ ᱫᱚ ᱢᱟᱱᱮ ᱱᱟᱞᱟ ᱠᱚ ᱦᱩᱰᱤᱧ ᱦᱩᱰᱤᱧ ᱜᱮᱭᱟ ᱥᱮ ᱟᱫᱚ ᱩᱱᱟᱹᱜ ᱫᱚ ᱫᱟᱜ ᱵᱟᱝ ᱦᱤᱡᱩᱜ ᱜᱮᱭᱟ, ᱚᱱᱟ ᱠᱟᱨᱚᱱ ᱛᱮ ᱟᱞᱮ ᱫᱚ ᱱᱚᱝᱠᱟ ᱢᱟᱱᱮ ᱡᱟᱦᱟᱸ ᱯᱟᱢᱯ ᱯᱟᱢ ᱠᱷᱚᱱᱟᱜ ᱜᱮ ᱫᱟᱜ ᱞᱮ ᱦᱟᱛᱟᱣ ᱪᱟᱞᱳ ᱯᱟᱢ
ᱟᱞᱮ ᱥᱮᱫ ᱫᱚ ᱱᱟᱜ ᱚᱱᱟ ᱠᱚᱫᱚ ᱵᱟᱹᱱᱩᱜᱼᱟ ᱵᱚᱞᱮ ᱤᱱᱟᱹ ᱡᱟᱹᱯᱟᱹᱭ ᱱᱟᱞᱟ ᱠᱚᱨᱮ ᱜᱮ ᱯᱮᱨᱮᱡᱚᱜ ᱠᱟᱱᱟ ᱟᱨ ᱱᱤᱛᱚᱜ ᱫᱚ ᱯᱩᱨᱟᱹ ᱢᱟᱱᱮ ᱵᱟᱹᱫ ᱵᱟᱹᱭᱦᱟᱹᱲ ᱨᱮ ᱫᱟᱜ ᱫᱚ ᱪᱮᱦᱮᱞ ᱪᱮᱯᱮᱞ ᱜᱮ ᱢᱮᱱᱟᱜᱼᱟᱱᱟᱜ
ᱚ, ᱱᱤᱛ ᱢᱟ ᱛᱟᱦᱮᱸᱱ ᱜᱮ ᱤᱭᱟᱹ ᱦᱟᱸᱜ ᱱᱤᱭᱟᱹ ᱯᱚᱨᱮ ᱱᱟᱜ ᱱᱚᱝᱠᱟ ᱡᱚᱠᱷᱚᱱ ᱧᱮᱞ ᱵᱮᱱ ᱥᱤᱛᱩᱝ ᱫᱤᱱ ᱫᱚ ᱚᱱᱠᱟ ᱛᱚ ᱟᱫᱚ ᱵᱟᱝ ᱛᱟᱦᱮᱸᱱᱟ ᱥᱮ᱾
ᱦᱳᱭ ᱜᱚᱝᱠᱮ ᱪᱮᱫ ᱵᱮᱱ ᱢᱮᱱ ᱠᱮᱫᱟ?
ᱦᱮᱸ ᱞᱟᱹᱭ ᱱᱚᱝᱠᱟ ᱫᱟᱜ ᱫᱤᱱ ᱠᱷᱟᱹᱛᱤᱨ ᱛᱮᱢᱟ ᱛᱟᱦᱮᱸᱱ ᱜᱮᱭᱟ ᱫᱟᱜ ᱠᱚᱫᱚ ᱟᱨ ᱱᱚᱝᱠᱟ ᱥᱤᱛᱩᱝ ᱫᱤᱱ ᱮᱛᱚᱦᱚᱵ ᱞᱮᱠᱷᱟᱱ ᱫᱚ ᱟᱫᱚ ᱵᱟᱝ ᱛᱟᱦᱮᱱᱟ ᱥᱮ
ᱦᱮᱸ ᱦᱟᱱᱛᱮ ᱟᱸᱜᱷᱟᱲ ᱫᱤᱱ ᱠᱚᱨᱮ ᱤᱱᱟᱹ ᱛᱮᱫᱚ ᱟᱨ ᱫᱟᱜ ᱫᱟᱜ ᱨᱮᱱᱟᱜ ᱫᱚᱨᱠᱟᱨ ᱵᱟᱝ ᱯᱟᱲᱟᱜᱼᱟ ᱛᱚ, ᱚᱱᱛᱮ ᱫᱚ ᱦᱟᱸᱡᱮᱫᱚᱜ ᱨᱮᱦᱚᱸ ᱴᱷᱤᱠ ᱜᱮᱭᱟ ᱵᱚᱞᱮ᱾
ᱟᱥᱚᱞᱮ ᱟᱞᱤᱧ ᱫᱚ ᱪᱮᱠᱟᱞᱤᱧ ᱞᱟᱹᱭᱟ ᱱᱚᱝᱠᱟ ᱢᱟᱱᱮ ᱫᱤᱠᱩ ᱠᱚ ᱟᱪᱪᱷᱟ ᱫᱩᱵ ᱚ ᱚᱱᱠᱟ ᱟᱨ ᱢᱟᱱᱮ ᱫᱟᱜ ᱠᱚ ᱛᱟᱦᱮᱸᱱ ᱜᱮ ᱨᱮ ᱥᱮ ᱥᱤᱛᱩᱝ ᱫᱤᱱ ᱢᱟ ᱱᱚᱝᱠᱟ ᱫᱟᱜ ᱠᱚ ᱢᱚᱱᱮ ᱵᱟᱰᱟᱭ ᱜᱮᱭᱟ ᱠᱚ ᱥᱟᱵ ᱵᱟᱲᱟ ᱠᱚᱜᱮᱭᱟ ᱛᱚ ᱚᱱᱠᱟ ᱠᱟᱨᱚᱱ ᱛᱮ ᱫᱟᱜ ᱢᱟ ᱱᱤᱛᱚᱜ ᱟᱨᱮᱡ ᱪᱟᱵᱟᱣ ᱠᱟᱛᱮ ᱛᱚᱠᱚ ᱥᱟᱵ ᱠᱚᱣᱟ ᱟᱫᱚ ᱫᱟᱜ ᱢᱟ ᱟᱫᱚ ᱵᱟᱝ ᱛᱤᱸᱜᱩᱱ ᱜᱮᱭᱟ ᱚᱸᱰᱮ ᱫᱚ ᱛᱟᱦᱚᱞᱮ ᱟᱫᱚ ᱚᱱᱠᱟ ᱨᱚᱦᱚᱭ ᱵᱟᱲᱟ ᱫᱚ ᱚᱱᱟ ᱥᱮᱞᱳ ᱟᱨ ᱯᱟᱢᱯ ᱚᱱᱟ ᱠᱷᱟᱱ ᱫᱟᱜ
ᱦᱳᱭ ᱟᱫᱚ ᱱᱟᱦᱟᱜ ᱚᱱᱟ ᱠᱚᱫᱚ ᱟᱞᱮᱥᱮᱫ ᱢᱟ ᱵᱟᱝᱞᱮ ᱧᱮᱞ ᱠᱟᱫᱟ ᱛᱚ᱾
ᱚᱱᱟ ᱠᱚᱫᱚ ᱟ ᱻ
ᱠᱟᱜ ᱜᱮᱭᱟ
ᱵᱟᱝᱟ ᱚᱱᱟ ᱠᱚᱫᱚ ᱱᱟᱦᱟᱜ ᱱᱚᱛᱮ ᱵᱟᱠᱚ ᱵᱟᱹᱱᱩᱜᱼᱟ᱾ ᱟᱨ ᱡᱟᱦᱟᱸ ᱞᱮᱠᱟ ᱦᱳᱭ ᱟᱞᱮ ᱫᱚ ᱱᱚᱛᱮ ᱟᱞᱮ ᱫᱚ ᱦᱟᱜ ᱟᱥᱟᱢ ᱫᱤᱥᱚᱢ᱾
ᱦᱟ ᱟᱥᱟᱢ ᱫᱤᱥᱚᱢ
ᱦᱟᱭ ᱦᱳᱭ
ᱚ ᱟᱥᱟᱢ ᱫᱤᱥᱚᱢ ᱫᱚ ᱚᱠᱟᱴᱟᱜ ᱟᱵᱤᱱᱟᱜ ᱥᱴᱮᱴ ᱫᱚ ᱚᱠᱟᱴᱟᱜ ᱯᱟᱲᱦᱟᱜ ᱠᱟᱱ ᱛᱟᱵᱤᱱᱟ?
ᱦᱳᱭ ᱟᱥᱟᱢ ᱫᱤᱥᱚᱢ ᱜᱮ ᱱᱟᱦᱟᱜ᱾
ᱟᱥᱚᱱ ᱫᱚ ᱵᱟᱝ ᱟᱵᱤᱱᱟᱜ ᱡᱮᱢᱚᱱ ᱪᱚ ᱡᱚᱱ ᱛᱟᱦᱮᱸᱱ ᱜᱮᱭᱟ ᱨᱟᱡᱽᱡᱚ ᱟᱵᱮᱱᱟᱜ ᱚᱠᱟᱴᱟᱜ ᱯᱟᱲᱟᱜ ᱠᱟᱱ ᱛᱟᱵᱮᱱᱟ?
ᱦᱳᱭ ᱨᱟᱡᱽᱡᱚ ᱜᱮᱞᱤᱧ ᱞᱟᱹᱭ ᱟᱵᱮᱱ ᱠᱟᱱᱟ ᱛᱚ ᱟᱥᱟᱢ᱾
ᱚᱱᱟ ᱜᱮᱠᱚ ᱢᱮᱱᱟ ᱨᱟᱡᱽᱡᱚ ᱜᱮ᱾
ᱦᱩᱸ
ᱟᱵᱮᱱ ᱢᱟᱛᱚ ᱚᱭᱮᱥᱴ ᱵᱮᱝᱜᱚᱞ ᱯᱟᱲᱟᱜ ᱠᱟᱱᱟ᱾
ᱦᱟᱸ ᱞᱟᱹᱭᱵᱮᱱ᱾
ᱢᱮᱱᱫᱟᱞᱤᱧ ᱟᱵᱮᱱ ᱢᱟ ᱚᱭᱮᱥᱴ ᱵᱮᱝᱜᱚᱞ ᱯᱟᱲᱟᱜ ᱠᱟᱱᱟ ᱛᱚ?
ᱦᱩᱸ ᱦᱮᱸ ᱚᱭᱮᱥᱴ ᱵᱮᱝᱜᱚᱞ ᱫᱚ ᱵᱟᱝ ᱯᱟᱲᱟᱜ ᱠᱟᱱ᱾
ᱦᱟᱸ?
ᱤᱧ ᱫᱚ ᱚᱭᱮᱥᱴ ᱵᱮᱝᱜᱚᱞ ᱫᱚ ᱵᱟᱝᱠᱟᱱ ᱛᱟᱞᱤᱧᱟ᱾
ᱛᱚᱵᱮ ᱱᱟᱦᱟᱜ?
ᱩᱲᱤᱥᱥᱟ, ᱩᱲᱤᱥᱥᱟ, ᱩᱲᱤᱥᱥᱟ ᱵᱮᱱ ᱟᱸᱡᱚᱢ ᱟᱠᱟᱫ ᱜᱮᱭᱟ? ᱦᱳᱭ ᱚᱱᱟ ᱥᱟᱭᱤᱰ ᱨᱮ ᱱᱚᱜᱼᱚᱭ ᱛᱚ ᱵᱟᱹᱲᱛᱤ ᱧᱮᱞ ᱵᱮᱱ ᱟᱯᱮ ᱚᱱᱛᱮ ᱵᱮᱥᱤ ᱡᱟᱦᱟᱸ ᱵᱮᱱ ᱞᱟᱹᱭ ᱠᱮᱫᱟ ᱳᱭᱮᱥᱴ ᱵᱮᱝᱜᱚᱞ᱾ ᱡᱟᱦᱱᱟᱜ ᱜᱮ ᱵᱟᱹᱲᱛᱤ ᱠᱟᱹᱢᱤ ᱠᱚ ᱦᱮᱡ ᱜᱮᱭᱟ ᱠᱚ ᱵᱮᱦᱟ ᱟᱠᱟᱱᱟ᱾
ᱦᱳᱭ ᱦᱳᱭᱻ
ᱦᱩᱸ᱾
ᱦᱳᱭ ᱟᱫᱚ ᱚᱱᱟ ᱟᱯᱮ ᱥᱮᱫ ᱫᱚ ᱵᱚᱪᱷᱚᱨ ᱨᱮ ᱛᱤᱱᱟᱹᱜ ᱫᱷᱟᱣ ᱯᱮ ᱪᱟᱥᱵᱟᱥ ᱜᱮᱭᱟ ᱜᱚᱝᱠᱮ?
ᱵᱚᱪᱷᱚᱨ ᱨᱮ ᱢᱟᱱᱮ ᱟᱞᱮ ᱱᱚᱛᱮ ᱩᱲᱤᱥᱥᱟ ᱨᱮᱫᱚ ᱵᱮᱥᱤᱨᱟᱜ ᱪᱟᱥ ᱵᱟᱥ ᱜᱮ ᱵᱟᱹᱲᱛᱤ᱾ ᱢᱟᱱᱮ ᱱᱚᱝᱠᱟ ᱪᱟᱥᱵᱟᱥ ᱵᱟᱝ ᱠᱷᱟᱹᱛᱤᱨ ᱛᱮᱜᱮ ᱛᱚ ᱦᱚᱜᱼᱚᱭ, ᱱᱤᱭᱟᱹᱵᱟᱨ ᱫᱚ ᱱᱚᱝᱠᱟ᱾ ᱦᱩᱸ᱾
ᱛᱤᱱ ᱨᱚᱦᱚᱭ ᱜᱮᱭᱟ ᱵᱚᱪᱷᱚᱨ ᱨᱮ ᱛᱚᱵᱮ?
ᱦᱮᱸ᱾ ᱦᱩᱸ ᱢᱟᱱᱮ ᱟᱞᱮ ᱱᱚᱱᱛᱮ ᱫᱚ ᱢᱟᱱᱮ ᱢᱟᱴᱷ ᱨᱮᱜᱮ ᱡᱷᱚᱛᱚ ᱛᱟᱞᱮ᱾
ᱪᱮᱫ ᱵᱮᱱ ᱢᱮᱱᱠᱮᱜᱼᱟ?
ᱦᱮᱸ ᱟᱞᱤᱧ ᱟᱵᱮᱱ ᱵᱮᱱ ᱢᱚᱱᱮ ᱫᱟᱲᱮᱭᱟᱜᱼᱟ, ᱡᱮ ᱟᱞᱤᱧ ᱥᱮᱫ ᱚᱱᱛᱮ ᱫᱚ ᱢᱟᱱᱮ ᱢᱟᱴᱷ ᱨᱮᱜᱮ ᱡᱷᱚᱛᱚ ᱠᱚᱛᱮ᱾
ᱟᱪᱪᱷᱟ᱾
ᱛᱚ ᱜᱮᱛᱟᱞᱮ ᱦᱩᱸ ᱦᱩᱸ᱾
ᱟᱞᱮ ᱫᱚ ᱱᱟᱦᱜ ᱱᱚᱛᱮ ᱵᱚᱪᱷᱚᱨ ᱦᱮᱸ᱾ ᱟᱞᱮᱥᱮᱫ ᱫᱚ ᱱᱟᱦᱟᱜ ᱵᱚᱪᱷᱚᱨ ᱨᱮ ᱢᱤᱫ ᱫᱷᱟᱣ ᱜᱮᱞᱮ ᱪᱟᱥ ᱜᱮᱭᱟ ᱦᱩᱲᱩ ᱠᱚᱫᱚ᱾
ᱦᱮᱸ ᱚᱱᱠᱟ ᱫᱷᱚᱨᱚᱱ ᱨᱮ ᱠᱚᱢ ᱦᱟᱝ?
ᱦᱳᱭ ᱱᱚᱛᱮ ᱫᱚ ᱠᱚᱢ ᱜᱮᱭᱟ ᱱᱟᱦᱟᱜ ᱚᱱᱟ ᱠᱚᱫᱚ᱾
ᱛᱮᱱᱟᱜ ᱠᱷᱚᱵᱚᱨ ᱠᱚ ᱫᱚ ᱞᱤᱧ ᱵᱟᱲᱟᱭ ᱜᱮᱭᱟ ᱞᱤᱧ᱾ ᱟᱭᱢᱟ ᱛᱚ ᱵᱚᱭᱦᱟ ᱠᱚ ᱢᱮᱱᱟᱜ ᱠᱚ ᱛᱟᱞᱤᱧᱟ ᱥᱮ᱾
ᱟᱻᱪᱪᱷᱟ᱾
ᱦᱩᱸ᱾
ᱟᱨ ᱱᱚᱝᱠᱟ ᱮᱴᱟᱜᱟᱜ ᱫᱚ ᱪᱮᱫ ᱠᱚᱯᱮ ᱪᱟᱥᱵᱟᱥ ᱠᱮᱭᱟ ᱩᱛᱩ ᱛᱮᱭᱟᱜ ᱠᱚ?
ᱮ, ᱮ, ᱮᱴᱟᱜᱟᱜ ᱠᱚᱫᱚ ᱩᱛᱩ ᱵᱟᱲᱟ ᱠᱚᱫᱚ ᱵᱮᱥᱤ ᱵᱷᱟᱜ ᱫᱚ ᱦᱟᱸᱜ ᱪᱮᱫ ᱞᱤᱧ ᱢᱮᱛᱟᱵᱮᱱᱟ ᱟ, ᱮᱴᱟ ᱠᱚᱫᱚ ᱵᱮᱥᱤᱨ ᱵᱷᱟᱜᱽ ᱫᱚ ᱱᱚᱝᱠᱟ ᱛᱩᱨᱟᱣ ᱩᱛᱩ ᱱᱚᱝᱠᱟ ᱟ, ᱟᱲᱟᱜ ᱢᱟᱲᱟᱜ ᱜᱮ ᱵᱟᱹᱲᱛᱤ ᱦᱩᱭᱩᱜ ᱜᱮᱭᱟ᱾ ᱟᱨᱟᱜ ᱟᱹᱞᱤᱧ ᱫᱚ ᱵᱮᱥᱤ ᱫᱚ ᱞᱤᱧ ᱨᱚᱦᱚᱭ ᱜᱮᱭᱟ ᱚᱱᱟ ᱠᱚ ᱴᱟᱠᱟ ᱥᱚᱵᱽᱡᱤ ᱠᱚᱜᱮ ᱵᱟᱲᱛᱤ ᱟᱲᱟᱜ ᱠᱷᱚᱱ,
ᱚ ᱥᱚᱵᱽᱡᱤ ᱠᱚᱜᱮ ᱵᱟᱹᱲᱛᱤ ᱵᱮᱱ ᱪᱟᱥ ᱜᱮᱭᱟ ᱛᱚᱵᱮ?
ᱦᱩᱸ᱾ ᱵᱟᱡ ᱵᱟᱡᱟᱨ ᱠᱚ ᱪᱮᱜᱠᱟ ᱠᱟᱴᱤᱢ ᱞᱟᱹᱭ ᱞᱮ ᱠᱷᱟᱱ ᱵᱷᱟᱞᱮ
ᱩᱸ ᱡᱟᱦᱟᱸ ᱞᱮᱠᱟ ᱚᱱᱟ ᱠᱚᱨᱮ ᱫᱚ ᱢᱟᱱᱮ ᱜᱳᱰ ᱠᱩ ᱫᱚᱢᱮ ᱜᱮ ᱵᱟᱹᱲᱛᱤ ᱢᱮᱱᱟᱜ ᱛᱟᱯᱮᱭᱟ ᱥᱮ ᱪᱮᱫ?
ᱦᱮᱸ ᱞᱟᱹᱭᱵᱤᱱ᱾
ᱢᱮᱱ ᱫᱟᱞᱤᱧ ᱚᱱᱛᱮ ᱫᱚ ᱠᱩᱴᱠᱩ ᱡᱚᱢᱤ ᱜᱮ ᱵᱟᱹᱲᱛᱤ ᱢᱮᱱᱟᱜᱼᱟ ᱥᱮ ᱪᱮᱫ?
ᱪᱮᱫ ᱪᱚᱵᱤᱱ ᱞᱟᱹᱭᱮᱫᱟ ᱟᱵᱤᱱᱟᱜ ᱴᱷᱤᱠ ᱴᱷᱟᱠ ᱵᱟᱝ ᱟᱸᱡᱚᱢᱚᱜ ᱠᱟᱱᱟ᱾
ᱢᱮᱱᱫᱤᱹᱧ ᱜᱮ ᱵᱟᱹᱲᱛᱤ ᱢᱮᱱᱟᱜᱼᱟ ᱦᱟᱸᱜ?
ᱠᱳᱰ ᱠᱚ ᱠᱳᱰ ᱠᱚ
ᱦᱮᱸ
ᱦᱮᱸ
ᱟᱞᱮ ᱥᱮᱫ ᱫᱚᱞᱦᱟ ᱡᱩᱢᱤ ᱜᱮ ᱡᱟᱹᱥᱛᱤ ᱫᱚ ᱢᱮᱱᱟᱜᱼᱟ ᱜᱚᱝᱠᱮ
ᱟᱪᱪᱷᱟ ᱟᱪᱪᱷᱟ ᱟᱪᱪᱷᱟ
ᱚᱱᱠᱟ ᱠᱩᱴᱠᱚ ᱡᱩᱢᱤ ᱠᱚᱫᱚ ᱛᱷᱚᱲᱟ ᱠᱚᱢ ᱜᱮᱭᱟ
ᱦᱩᱸ ᱱᱟᱯᱟᱭ ᱜᱮ ᱢᱟ ᱛᱟᱦᱞᱮ ᱟᱹᱵᱤᱱ ᱫᱚ ᱛᱤᱱᱟᱹᱜ ᱟ ᱛᱤᱱᱟᱹᱜ ᱛᱚᱠ ᱵᱤᱱ ᱯᱟᱲᱦᱟᱣ ᱟᱠᱟᱱᱟ ᱥᱮᱢ ᱯᱟᱲᱦᱟᱜ ᱠᱟᱱᱟ